ᱨᱚᱲ ᱟᱸᱡᱚᱢᱚᱜ ᱠᱟᱱᱟ?
ᱟᱨ ᱨᱚᱲ ᱟᱸᱡᱚᱢᱚᱜ ᱠᱟᱱᱟ?
ᱦᱳᱭ ᱦᱳᱭ ᱟᱸᱡᱚᱢ ᱠᱟᱱᱟ᱾
ᱦᱮᱞᱳ ᱦᱮᱸ ᱴᱷᱤᱠ ᱜᱮᱭᱟ ᱡᱟᱦᱟᱸ ᱥᱟᱛᱟᱢ ᱵᱤᱱ ᱞᱟᱹᱭ ᱡᱚᱦᱟᱨ ᱜᱮ ᱦᱮᱸ ᱡᱚᱦᱟᱨ ᱜᱮ, ᱡᱟᱦᱟᱸ ᱥᱟᱛᱟᱢ ᱵᱮᱱ ᱞᱟᱹᱭ ᱠᱮᱫᱟ ᱛᱮ ᱟᱵᱚᱣᱟᱜ ᱥᱚᱢᱟᱡ ᱱᱤᱛᱚᱜ ᱚᱠᱟ ᱰᱟᱦᱟᱨ ᱨᱮ, ᱱᱚᱣᱟ ᱜᱮ ᱛᱚᱵᱮᱱ ᱞᱟᱹᱭ ᱠᱮᱫᱟ? ᱚᱠᱟ ᱰᱟᱦᱟᱨ ᱨᱮ ᱟᱨ ᱵᱟᱝ ᱪᱮᱜ ᱞᱮᱠᱟ ᱵᱟᱹᱲᱤᱡᱚᱜ ᱠᱟᱱᱟ ᱥᱮ ᱢᱚᱸᱪᱚᱜ ᱠᱟᱱᱟ?
ᱦᱮᱸ ᱟᱨ ᱵᱟᱝ ᱦᱮᱸ ᱢᱟᱱᱮ ᱟᱹᱨᱤᱪᱟᱹᱞᱤ ᱟᱹᱨᱤᱪᱟᱹᱞᱤ ᱛᱤᱱᱟᱹᱜ ᱟᱡᱚᱢᱧᱟᱢ ᱠᱟᱱᱟ?
ᱦᱮᱸ ᱟᱸᱡᱚᱢᱚᱜ ᱟᱸᱡᱚᱢᱚᱜ ᱠᱟᱱᱟ᱾
ᱦᱮᱸ ᱢᱟᱱᱮ ᱦᱳᱭ ᱢᱟᱱᱮ ᱟᱹᱨᱤᱪᱟᱹᱞᱤ ᱥᱮᱜ ᱛᱮ ᱛᱤᱱᱟᱜᱴᱟ ᱢᱟᱱᱮ ᱵᱟᱧᱪᱟᱣ ᱢᱮᱱᱟᱜᱼᱟ ᱱᱚᱣᱟ ᱜᱮ ᱟᱨᱠᱤ᱾
ᱦᱚᱸ ᱞᱟᱹᱭ ᱢᱮ ᱛᱚᱵᱮ᱾
ᱦᱳᱭ ᱡᱟᱦᱟᱸ ᱞᱮᱠᱟ ᱱᱤᱛᱚᱜ ᱟᱵᱚ ᱥᱚᱢᱟᱡᱽ ᱞᱮᱠᱟᱛᱮ ᱥᱮ ᱟᱹᱨᱤᱪᱟᱹᱞᱤ ᱚᱠᱟᱞᱮ ᱠᱟ ᱵᱟᱧᱪᱟᱣ ᱢᱮᱱᱟᱜ ᱠᱟᱫᱟ ᱱᱚᱣᱟ ᱫᱚ ᱱᱤᱛ ᱚᱠᱛᱚ ᱨᱮᱢ ᱧᱮᱞ ᱞᱮᱠᱷᱟᱡ ᱥᱮ ᱤᱧᱟᱹᱜ ᱧᱮᱞ ᱞᱮᱠᱟᱛᱮ,
ᱦᱳᱭ
ᱱᱚᱣᱟ ᱱᱟᱦᱟᱜ ᱫᱤᱱᱨᱮ ᱠᱤᱪᱷᱩ ᱵᱟᱝ ᱠᱤᱪᱷᱩ ᱚ ᱮᱴᱟᱜ ᱥᱮᱜ ᱜᱮ ᱦᱟᱸᱜ ᱪᱟᱞᱟᱜ ᱠᱟᱱ ᱛᱟᱵᱚᱱᱟ, ᱡᱮᱞᱮᱠᱟ ᱥᱮᱫᱟᱭ ᱦᱟᱲᱟᱢ ᱵᱩᱰᱤᱭᱟᱜ ᱞᱟᱹᱭ ᱞᱮᱠᱟᱛᱮ ᱥᱮ ᱩᱱᱫᱤᱱ ᱨᱮᱭᱟᱜ, ᱦᱚᱭ ᱛᱚ ᱤᱧ ᱵᱟᱹᱧ ᱫᱤᱥᱟᱹᱭᱟ ᱞᱟᱹᱭ ᱟᱹᱠᱚ ᱩᱱᱫᱤᱱ ᱨᱮᱱ ᱦᱟᱲᱟᱢ ᱵᱩᱰᱷᱤ ᱦᱚᱲ ᱠᱚ, ᱦᱟᱲᱟᱢᱵᱟ ᱛᱟᱠᱚ, ᱵᱩᱰᱷᱤ ᱜᱚ ᱛᱟᱠᱚ ᱠᱚ ᱞᱟᱹᱭᱟ ᱥᱮᱫᱟᱭ ᱫᱚ ᱦᱟᱝᱠᱟ ᱥᱮ ᱱᱚᱝᱠᱟ ᱞᱮ ᱠᱟᱹᱢᱤᱭᱮᱜ ᱠᱟᱱ ᱛᱟᱦᱮᱸᱱᱟ, ᱥᱮᱞᱮ ᱠᱚᱨᱟᱣᱮᱜ ᱠᱟᱱ ᱛᱟᱦᱮᱸᱱᱟ᱾ ᱵᱟᱯᱞᱟ ᱵᱟᱦᱟ ᱥᱚᱦᱚᱨᱟᱭ ᱢᱟᱜ ᱢᱚᱬᱮ ᱱᱚᱣᱟ ᱠᱚ ᱥᱟᱱᱟᱢ ᱥᱚᱢᱟᱡᱽ ᱨᱮᱭᱟᱜ ᱡᱟᱦᱟᱸ ᱛᱤᱱᱟᱹᱜ ᱜᱮ, ᱥᱚᱢᱟᱡᱽ ᱨᱮᱭᱟᱜ ᱠᱟᱹᱢᱤ ᱢᱮᱱᱟᱜ ᱟᱠᱟᱫᱟ ᱱᱚᱣᱟ ᱠᱚ, ᱤᱫᱤ ᱠᱟᱛᱮᱜ ᱢᱤᱫ ᱵᱟᱨ ᱠᱟᱛᱷᱟ ᱠᱚ ᱞᱟᱹᱭᱮᱜ ᱠᱟᱱ ᱛᱟᱦᱮᱸ ᱠᱟᱱᱟ᱾
ᱦᱳᱭ ᱦᱳᱭ
ᱵᱟᱝᱢᱟ ᱩᱱ ᱚᱠᱛᱚ ᱨᱮ ᱡᱟᱦᱟᱸ ᱛᱤᱱᱟᱹᱜ ᱜᱮ ᱟᱵᱩᱣᱟᱜ ᱦᱚᱨᱚᱜ ᱵᱟᱸᱫᱮ ᱥᱟᱶ ᱟᱵᱚᱣᱟᱜ ᱥᱚᱢᱟᱡᱽ ᱨᱮ ᱥᱟᱯᱟᱯ ᱫᱚ ᱚᱠᱟ ᱠᱚ ᱛᱟᱦᱮᱸ ᱠᱟᱱᱟ? ᱥᱮ ᱵᱟᱯᱞᱟ ᱨᱮᱫᱚ ᱪᱮᱜ ᱠᱚ ᱪᱤᱠᱟᱹᱭ ᱠᱟᱱ ᱛᱟᱦᱮᱸᱱᱟ ᱪᱮᱜ ᱚᱠᱟᱞᱮᱠᱟ ᱠᱩ ᱥᱮᱨᱮᱧᱮᱜ ᱠᱟᱱ ᱛᱟᱦᱮᱸᱱᱟ, ᱚᱠᱟ ᱞᱮᱠᱟ ᱠᱟᱹᱢᱤ ᱦᱚᱨᱟ ᱛᱟᱦᱮᱸ ᱠᱟᱱᱟ ᱵᱟᱯᱞᱟ ᱨᱮ ᱥᱮ ᱥᱩ ᱥᱚᱦᱚᱨᱟᱭ ᱨᱮ ᱟᱨ ᱵᱟᱝ ᱮ ᱢᱮᱱ ᱵᱟᱦᱟ ᱨᱮ ᱦᱩ ᱱᱚᱝᱠᱟ ᱢᱮᱱ ᱥᱚᱢᱟᱡᱽ ᱨᱮ ᱛᱤᱱᱟᱹᱜ ᱜᱟᱱ ᱯᱩᱡᱟᱹ ᱯᱟᱴ ᱢᱮᱱᱟᱜᱼᱟ ᱛᱚ ᱛᱮᱦᱤᱧᱟᱜ ᱧᱮᱞ ᱞᱮᱠᱟᱛᱮ ᱛᱤᱦᱤᱧ ᱜᱟᱯᱟ ᱧᱮᱞ ᱞᱮᱠᱟ ᱫᱚ ᱟᱹᱰᱤ ᱵᱷᱮᱜᱟᱨ ᱜᱮ ᱧᱮᱞᱚᱜ ᱠᱟᱱᱟ ᱵᱚᱞᱮ ᱤᱧ ᱫᱩᱧ ᱢᱚᱱᱮᱭᱟ ᱠᱤᱪᱷᱩᱜᱟᱱ ᱟᱵᱚᱣᱟᱜ ᱥᱚᱢᱟᱡᱽ ᱫᱚ ᱠᱤᱪᱷᱩ ᱵᱟᱹᱲᱤᱡ ᱟᱜ ᱰᱟᱦᱟᱨ ᱨᱮᱜᱮ ᱯᱟᱥᱮᱡ ᱢᱤᱜ ᱡᱟᱸᱜᱟ ᱫᱚ ᱞᱟᱦᱟ ᱠᱟᱱ ᱞᱮᱠᱟ ᱜᱮ ᱵᱩᱡᱷᱟᱹᱜᱼᱟ᱾ ᱟᱪᱪᱷᱟ ᱢᱟ ᱟᱵᱮᱱ ᱨᱚᱲ ᱵᱮᱱ ᱟᱵᱮᱱ ᱚᱠᱟ ᱞᱮᱠᱟᱵᱮᱱ ᱢᱚᱱᱮᱭᱟ?
ᱦᱮᱸ ᱟᱵᱮᱱ ᱵᱟᱯᱞᱟ ᱨᱮᱱᱟᱜ ᱠᱟᱛᱷᱟ ᱵᱮᱱ ᱞᱟᱹᱭ ᱠᱮᱫᱟ ᱵᱟᱯᱞᱟ ᱤᱫᱤ ᱠᱟᱛᱮᱜ ᱠᱟᱹᱴᱤᱡ ᱞᱤᱧ ᱞᱟᱹᱭ ᱞᱮᱜᱮ ᱴᱷᱤᱠᱜᱮᱭᱟ᱾ ᱢᱟᱱᱮ ᱤᱧᱦᱚᱸ ᱢᱟᱹ ᱢᱟᱱᱮ ᱜᱚᱲᱚᱢ ᱵᱩᱰᱷᱤ ᱜᱚᱲᱚᱢ ᱦᱟᱲᱟᱢ ᱛᱟᱠᱚ ᱴᱷᱮᱱ ᱜᱤᱧ ᱟᱸᱡᱚᱢ ᱟᱠᱟᱫᱟ ᱥᱮ ᱡᱮ ᱵᱟᱯᱞᱟ ᱫᱚ ᱵᱟᱝᱢᱟ ᱞᱟᱦᱟ ᱛᱮᱫᱚ ᱮᱸᱜ ᱢᱤᱜ ᱦᱟᱯᱛᱟ
ᱦᱳᱭ
ᱢᱤᱫ ᱦᱟᱯᱛᱟ ᱟᱨ ᱢᱮᱱᱠᱷᱟᱱ ᱢᱟᱱᱮ ᱢᱮᱱ ᱜᱟᱱᱚᱜᱼᱟ ᱢᱤᱫ ᱢᱤᱫ ᱢᱟᱥ ᱫᱷᱩᱨᱭᱟᱹᱜᱤ ᱢᱟᱱᱮ ᱵᱟᱯᱞᱟ ᱵᱟᱯᱞᱟ ᱫᱚ ᱦᱩᱭᱩᱜ ᱠᱟᱱ ᱛᱟᱦᱮᱸᱱᱟ ᱢᱟᱱᱮ ᱢᱤᱫ ᱢᱤᱫ ᱢᱟᱥ ᱫᱷᱩᱨᱭᱟᱹ ᱠᱷᱚᱱ ᱢᱤᱫ ᱢᱟᱥ ᱠᱷᱚᱱ ᱢᱟᱱᱮ ᱵᱟᱯᱞᱟ ᱡᱮ ᱥᱮᱼᱼ ᱥᱮᱴᱮᱨᱚᱜ ᱠᱟᱱᱟ ᱢᱤᱫ ᱢᱟᱥ ᱫᱷᱩᱨᱭᱟ ᱠᱷᱚᱱ ᱚᱱᱟ ᱨᱮᱱᱟᱜ ᱟᱵᱷᱟᱥ ᱥᱟᱢᱮᱢ ᱵᱩᱡᱷᱟᱹᱣ ᱧᱟᱢᱟ ᱡᱮ ᱦᱮᱸ ᱵᱟᱯᱞᱟ ᱦᱩᱭᱩᱜ ᱞᱟᱹᱜᱤᱫ ᱤ ᱵᱟᱯᱞᱟ ᱥᱮᱴᱮᱨᱚᱜ ᱠᱟᱱᱟ ᱦᱮᱸ ᱟᱫᱚ ᱢᱤᱫ ᱢᱟᱥ ᱠᱷᱚᱱ ᱜᱮ ᱢᱟᱱᱮ ᱵᱟᱯᱞᱟ ᱞᱮᱠᱟ ᱵᱩᱡᱩᱜ ᱠᱟᱱ ᱛᱟᱦᱮᱸᱱᱟ ᱚ ᱦᱮᱸ ᱚᱱᱠᱟ ᱢᱤᱫᱴᱮᱱ ᱦᱮᱸ ᱦᱩᱭᱩᱜ ᱠᱟᱱ ᱛᱟᱦᱮᱱᱟ ᱛᱟᱨᱯᱚᱨᱮ ᱚᱱᱠᱟ ᱟᱥᱛᱮ ᱟᱥᱛᱮ ᱛᱮ ᱛᱤᱱᱟᱹᱜ ᱞᱟᱦᱟ ᱪᱟᱞᱟᱜ ᱠᱟᱱᱟ ᱫᱤᱱ ᱠᱚ ᱯᱟᱨᱚᱢ ᱪᱟᱞᱟᱜ ᱠᱟᱱᱟ ᱚᱱᱠᱟ ᱟᱫᱚ ᱟᱥᱛᱮ ᱟᱥᱛᱮ ᱛᱮ ᱚᱱᱟ ᱫᱚ ᱛᱟᱨᱯᱚᱨ ᱢᱤ ᱢᱤᱫ ᱥᱚᱯᱛᱟᱦᱚ ᱢᱟᱱᱮ ᱵᱟᱨ ᱥᱚᱯᱛᱟᱦ ᱛᱟ ᱦᱩᱭ ᱮᱱᱟ ᱛᱟᱨᱯᱚᱨ ᱢᱤᱫ ᱥᱚᱯᱛᱟ ᱦᱩᱭ ᱮᱱᱟ ᱚᱱᱠᱟ ᱦᱩᱭ ᱮᱱᱟ ᱦᱳᱭᱥᱮ
ᱦᱳᱭ ᱦᱳᱭ
ᱦᱮᱸ ᱛᱟᱨᱯᱚᱨ ᱱᱮᱛᱟᱨ ᱫᱚ ᱧᱮᱞᱚᱜ ᱠᱟᱱᱟ ᱟᱨᱦᱚᱸ ᱡᱮ ᱵᱟᱯᱞᱟ ᱫᱚ ᱢᱟᱱᱮ ᱪᱮᱫ ᱞᱮᱠᱟ ᱪᱚ ᱠᱤᱪᱷᱩ ᱠᱤᱪᱷᱩ ᱡᱟᱭᱜᱟᱨᱮ ᱱᱚᱝᱠᱟ ᱵᱟᱯᱞᱟ ᱧᱮᱞᱚᱜ ᱠᱟᱱᱟ ᱡᱮ ᱡᱟᱦᱟᱸ ᱫᱚ ᱢᱤᱫ ᱫᱤᱱ ᱛᱮᱜᱮ ᱵᱟᱯᱞᱟ ᱦᱚᱸᱠᱚ ᱢᱟᱱᱮ ᱵᱟᱯᱞᱟ ᱠᱚ ᱯᱟᱨᱚᱢᱮᱫ ᱛᱟᱠᱚᱣᱟ ᱡᱚᱛᱚ ᱦᱮᱸ ᱵᱟᱯᱞᱟ ᱨᱮᱭᱟᱜ ᱪᱮᱫ ᱢᱟᱱᱮ ᱱᱮᱢ ᱱᱮᱢᱟᱪᱟᱨ ᱪᱮᱫ ᱠᱚ ᱛᱟᱦᱮᱱ ᱜᱮᱭᱟ ᱵᱚᱸᱜᱟ ᱵᱩᱨᱩ ᱠᱚ ᱦᱩᱭᱩᱜ ᱜᱮᱭᱟ ᱥᱮ ᱚᱱᱟ ᱠᱚᱦᱚᱸ ᱢᱤᱫ ᱫᱤᱱ ᱛᱮᱜᱮ ᱠᱚ ᱯᱟᱨᱚᱢ ᱮᱫᱟ ᱢᱟᱱᱮ ᱢᱚᱸᱡᱽ ᱛᱮᱦᱚᱸ ᱵᱟᱝ ᱦᱩᱭᱩᱜ ᱠᱟᱱᱟ ᱥᱟᱹᱜᱩᱱ ᱟᱛᱮ ᱛᱟᱨᱯᱚᱨ ᱚᱱᱠᱟ ᱛᱮᱜᱮ ᱠᱚ ᱯᱟᱨᱚᱢ ᱮᱫᱟ ᱛᱚ ᱚᱱᱟ ᱡᱤᱱᱤᱥᱴᱟ ᱫᱚ ᱟᱹᱰᱤ ᱢᱟᱱᱮ ᱢᱤᱫᱴᱮᱱ ᱪᱮᱫ ᱠᱚ ᱢᱮᱱᱟ ᱢᱟᱱᱮ ᱟᱹᱨᱤᱪᱟᱞᱤ ᱫᱚ ᱵᱟᱭ ᱥᱟᱵ ᱫᱚᱦᱚ ᱟᱠᱟᱫᱟ ᱥᱮ ᱢᱟᱱᱮ ᱟᱹᱨᱤᱪᱟᱹᱞᱤ ᱫᱚ ᱰᱩᱵᱩᱡ ᱥᱮᱡ ᱜᱮᱭ ᱤᱫᱤᱭᱮᱫᱟ
ᱦᱩᱸ ᱦᱮᱸ
ᱤᱧ ᱢᱟᱛᱚ ᱱᱤᱠᱟᱹᱜ ᱜᱮ ᱢᱚᱱᱮ ᱦᱩᱭᱩᱜ ᱠᱟᱱ ᱛᱤᱧ ᱛᱟᱨᱯᱚᱨᱮ ᱡᱟᱦᱟᱸ ᱟᱨᱚ ᱠᱤᱪᱷᱩ ᱠᱤᱪᱷᱩ ᱡᱟᱭᱜᱟ ᱨᱮᱫᱚ ᱡᱟᱦᱟᱸ ᱠᱚᱨᱮ ᱵᱷᱟᱜᱤ ᱞᱮᱠᱟ ᱢᱟᱱᱮ ᱵᱟᱯᱞᱟ ᱤᱧᱟᱹᱜ ᱢᱚᱱᱮ ᱛᱮᱫᱚ ᱡᱮ ᱵᱟᱯᱞᱟ ᱫᱚ ᱢᱤᱫᱴᱮᱱ ᱵᱟᱯᱞᱟ ᱫᱚ ᱢᱟᱱᱮ ᱟᱢ ᱢᱤᱫ ᱫᱷᱟᱣ ᱜᱮᱢ ᱵᱟᱯᱞᱟᱜᱼᱟ ᱦᱳᱭᱥᱮ ᱟᱫᱚ ᱛᱟᱦᱚᱞᱮ ᱵᱟᱯᱞᱟ ᱟᱢ ᱢᱤᱫ ᱫᱷᱟᱣ ᱜᱮᱢ ᱵᱟᱯᱞᱟᱜᱼᱟ ᱛᱚ ᱵᱟᱯᱞᱟ ᱨᱮᱭᱟᱜ ᱡᱟᱦᱟᱸ ᱟᱹᱨᱤᱪᱟᱹᱞᱤ ᱠᱚ ᱢᱮᱱᱟᱜ ᱛᱟᱵᱚᱱᱟ ᱥᱮᱫᱟᱭ ᱦᱟᱯᱲᱟᱢ ᱠᱚ ᱥᱮ ᱜᱚᱲᱚᱢ ᱦᱟᱲᱟᱢ ᱜᱚᱲᱚᱢ ᱵᱩᱰᱷᱤ ᱛᱟᱠᱚ ᱡᱟᱦᱟᱸ ᱵᱟᱯᱞᱟ ᱨᱮᱱᱟᱜ ᱱᱤᱭᱚᱢ ᱠᱟᱹᱱᱩᱱ ᱠᱚ ᱠᱚᱨᱟᱣ ᱟᱹᱜᱩ ᱟᱠᱟᱫᱟ
ᱦᱳᱭ
ᱚᱱᱠᱟ ᱞᱮᱠᱟ ᱛᱮᱜᱮ ᱵᱚᱱ ᱵᱟᱯᱞᱟᱜ ᱢᱟ ᱦᱳᱭᱥᱮ ᱡᱚᱛᱚ ᱡᱚᱛᱚ ᱱᱤᱭᱚᱢ ᱠᱟᱱᱩᱱ ᱠᱚ ᱡᱚᱛᱚ ᱡᱮᱱᱚ ᱵᱚ ᱠᱚᱨᱟᱣ ᱢᱟ ᱚᱠᱟᱴᱟᱜ ᱦᱚᱸ ᱡᱮᱱᱚ ᱵᱟᱫ ᱵᱟᱝ ᱪᱟᱞᱟᱜ ᱟᱨ ᱢᱤᱫ ᱫᱤᱱ ᱫᱷᱩᱨᱭᱟᱹ ᱵᱟᱯ ᱢᱤᱫ ᱫᱤᱱ ᱢᱟᱱᱮ ᱢᱤᱫ ᱫᱤᱱ ᱨᱮᱢ ᱵᱟᱯᱞᱟ ᱚᱱᱟ ᱫᱚ ᱪᱮᱫ ᱞᱮᱠᱟᱱ ᱵᱟᱯᱞᱟ ᱠᱟᱱᱟ ᱦᱮᱸᱥᱮ
ᱴᱷᱤᱠ ᱦᱳᱭ
ᱦᱮᱸ
ᱴᱷᱤᱠᱜᱮᱭᱟ ᱴᱷᱤᱠᱜᱮᱭᱟ ᱟᱨ ᱡᱟᱦᱟᱸ ᱵᱟᱯᱞᱟ ᱨᱮᱭᱟᱜ ᱵᱮᱱ ᱞᱟᱹᱭ ᱠᱮᱫᱟ ᱟᱨ ᱟᱹᱰᱤ ᱟᱹᱰᱤ ᱢᱚᱸᱡᱽ ᱟᱯᱮ ᱵᱮᱱ ᱞᱟᱹᱭ ᱠᱮᱫᱟ ᱢᱤᱫ ᱫᱤᱱ ᱨᱮᱭᱟᱜ ᱵᱟᱯᱞᱟ ᱥᱮ ᱟᱯᱮᱱᱟᱜ ᱞᱟᱹᱭ ᱞᱮᱠᱟᱛᱮ ᱥᱮᱫᱟᱭ ᱦᱟᱯᱮᱱ ᱨᱮᱱ ᱦᱟᱲᱟᱢ ᱵᱩᱰᱷᱤ ᱜᱚ ᱛᱟᱠᱚ ᱱᱩᱠᱩ ᱠᱚᱣᱟᱜ ᱞᱟᱹᱭ ᱞᱮᱠᱟᱛᱮ ᱵᱟᱝᱢᱟ ᱢᱤᱫ ᱢᱟᱥ ᱟᱨ ᱞᱟᱦᱟ ᱠᱷᱚᱱᱜᱮ ᱱᱚᱣᱟ ᱨᱮᱭᱟᱜ ᱢᱤᱫᱴᱟᱝ ᱦᱮᱸ ᱟᱴᱠᱟᱨᱚᱜ ᱠᱟᱱ ᱛᱟᱦᱮᱱᱟ ᱠᱤ ᱩᱢᱩᱠ ᱡᱟᱭᱜᱟ ᱨᱮᱥᱮ ᱟᱞᱮ ᱟᱛᱳ ᱨᱮ ᱢᱤᱫᱴᱟᱝ ᱵᱟᱯᱞᱟ ᱦᱩᱭᱩᱜ ᱞᱟᱹᱜᱤᱫᱚᱜ ᱞᱟᱹᱜᱤᱫ ᱥᱮ ᱵᱟᱝ ᱱᱚᱣᱟ ᱠᱟᱛᱷᱟ ᱵᱤᱱ ᱞᱟᱹᱭ ᱠᱮᱫᱟ ᱦᱮᱸ ᱛᱚ ᱱᱚᱝᱠᱟ ᱜᱮ ᱵᱟᱯᱼᱼ ᱵᱟᱯᱞᱟᱨᱮ ᱱᱤᱛᱚᱜ ᱟᱵᱚ ᱥᱚᱢᱟᱡᱽ ᱟᱵᱚ ᱥᱚᱢᱟᱡᱽ ᱨᱮ ᱵᱟᱯᱞᱟᱨᱮ ᱢᱮᱱᱠᱷᱟᱱ ᱟᱹᱰᱤᱜᱟᱱ ᱮ ᱤᱭᱟᱹᱜᱮ ᱵᱟᱹᱲᱤᱡ ᱠᱟᱱ ᱛᱟᱵᱚᱱᱟ ᱱᱤᱛᱤ ᱱᱤᱭᱚᱢ ᱜᱮ ᱵᱟᱹᱲᱤᱡ ᱡᱟᱦᱟᱸ ᱞᱮᱠᱟ ᱞᱟᱦᱟ ᱠᱚ ᱯᱟᱸᱡᱟᱜ ᱠᱟᱱ ᱛᱟᱦᱮᱱᱟ ᱚᱱᱠᱟ ᱞᱮᱠᱟ ᱫᱚ ᱵᱟᱝ ᱡᱮᱞᱮᱠᱟᱞᱤᱧ ᱢᱮᱱ ᱠᱮᱭᱟ ᱱᱚᱰᱮ ᱱᱤᱛᱚᱜ ᱠᱚ ᱵᱟᱯᱞᱟᱜ ᱠᱟᱱᱟ ᱱᱩᱠᱩ ᱫᱚ ᱱᱤᱛᱚᱜ ᱧᱮᱞ ᱞᱮᱠᱟᱛᱮ ᱦᱮᱸ ᱧᱮᱞ ᱞᱮᱠᱟᱛᱮ ᱛᱚ ᱱᱚᱰᱮ ᱪᱮᱫ ᱪᱤᱠᱟᱹ ᱵᱚᱱ ᱟᱫ ᱠᱟᱫᱟ ᱟᱵᱚ ᱡᱟᱦᱟᱸ ᱞᱮᱠᱟ ᱡᱟᱦᱟᱸᱭ ᱵᱟᱯᱞᱟᱜ ᱠᱟᱱᱟ ᱩᱱᱤ ᱫᱚ ᱠᱚᱲᱟ ᱥᱤᱱᱤᱡ ᱠᱟᱱᱟᱭ ᱟᱨ ᱡᱟᱦᱟᱸ ᱡᱟᱦᱟᱸᱭ ᱩᱱᱤ ᱨᱮᱱ ᱮᱨᱟᱛᱮᱜ ᱠᱟᱱᱟᱭ ᱩᱱᱤ ᱫᱚ ᱩᱱᱠᱩ ᱯᱟᱦᱟᱴᱟ ᱫᱚ ᱠᱩᱲᱤ ᱥᱤᱱ ᱢᱟᱱᱮ ᱞᱩᱝᱛᱤ ᱵᱟᱨᱟᱛ ᱠᱚᱵᱚᱱ ᱢᱮᱛᱟ ᱠᱚ ᱠᱟᱱᱟ ᱥᱮ ᱵᱟᱝ ᱛᱚ ᱤᱧ ᱦᱚᱸ ᱛᱤ ᱵᱟᱨᱮᱛᱤᱧ ᱪᱟᱞᱟᱣ ᱵᱟᱲᱟᱜ ᱜᱤ ᱩᱱ ᱚᱠᱛᱚ ᱨᱮ ᱤᱧ ᱫᱤᱥᱟᱹ ᱵᱟᱲᱟᱭ ᱜᱮᱭᱟ ᱩᱱ ᱚᱠᱛᱚ ᱨᱮ ᱞᱩᱝᱛᱤ ᱵᱟᱨᱮ ᱪᱮᱫ ᱠᱚᱠᱚ ᱥᱮᱨᱮᱧᱟ ᱪᱮᱫ ᱠᱚ ᱵᱟᱝ ᱠᱚᱲᱟ ᱥᱮᱱᱤᱡ ᱟᱨ ᱠᱩᱲᱤ ᱥᱮᱱᱤᱡ ᱠᱚ ᱚᱲᱦᱮᱫ ᱠᱟᱱ ᱛᱟᱦᱮᱸ ᱠᱟᱱᱟ ᱚᱲᱦᱮ ᱚᱲᱦᱮᱫ ᱠᱟᱱ ᱛᱟᱦᱮᱱᱟᱠᱚ ᱠᱚᱲᱟ ᱥᱮᱱᱠᱚ ᱚᱬᱦᱮ ᱠᱷᱟᱱ ᱠᱩᱲᱤ ᱥᱤᱱᱜᱮ ᱠᱚ ᱚᱬᱦᱮ ᱛᱤᱭᱟᱜᱟ ᱠᱚ ᱚᱬᱦᱮ ᱫᱟᱨᱟᱢ ᱠᱚᱣᱟ ᱱᱚᱝᱠᱟ ᱨᱟᱜᱟᱨᱟᱜᱤ ᱫᱚ ᱵᱟᱝ ᱥᱮᱨᱮᱧ ᱛᱮᱜᱮ ᱠᱚ ᱞᱟᱹᱲᱦᱟᱹᱭᱭᱟᱠᱚ ᱦᱮᱸ ᱥᱮᱨᱮᱧ ᱛᱮᱜᱮ ᱠᱚ ᱫᱟᱞᱚᱜ ᱟᱠᱚ ᱱᱚᱝᱠᱟ ᱚᱬᱦᱮ ᱛᱟᱦᱮᱸ ᱠᱟᱱᱟ ᱱᱚᱝᱠᱟ ᱚᱬᱦᱮ ᱟᱛᱮᱫ ᱩᱱᱠᱩ ᱡᱟᱦᱟᱸ ᱠᱩᱲᱤ ᱥᱮᱱᱤᱡ ᱡᱩᱫᱤ ᱠᱚᱲᱟ ᱥᱮᱱᱤᱡ ᱚᱱᱟ ᱩᱱᱤ ᱫᱚ ᱡᱚᱵᱟᱵ ᱮᱢᱟᱣᱟᱭ ᱡᱩᱲᱤ ᱠᱟᱱᱟ ᱥᱮᱨᱮᱧ ᱛᱮᱜᱮ ᱠᱚ ᱫᱟᱞ ᱫᱟᱯᱚᱞᱚᱜ ᱥᱮᱨᱮᱧ ᱛᱮᱜᱮ ᱠᱚ ᱠᱷᱤᱞᱳᱰ ᱠᱟᱱ ᱛᱟᱦᱮᱸ ᱠᱟᱱᱟ ᱡᱟᱦᱟᱸᱭ ᱡᱩᱫᱤ ᱚᱱᱟ ᱥᱮᱨᱮᱧ ᱫᱩᱨᱟᱹᱱ ᱨᱮ ᱵᱟᱭ ᱫᱟᱲᱮᱭᱟᱜ-ᱟ ᱩᱱᱠᱩ ᱫᱚᱠᱚ ᱚᱱᱟ ᱢᱟᱰᱚᱣᱟ ᱞᱟᱛᱟᱨ ᱠᱷᱚᱡ ᱜᱮᱠᱚ ᱫᱟᱹᱲᱮᱫ ᱠᱟᱱ ᱛᱟᱦᱮᱸ ᱠᱟᱱᱟ ᱱᱚᱝᱠᱟ ᱛᱟᱦᱮᱸ ᱠᱟᱱᱟ ᱢᱮᱱᱠᱷᱟᱱ ᱛᱤᱦᱤᱧ ᱜᱟᱯᱟ ᱧᱮᱞᱚᱜ ᱠᱟᱱᱟ ᱡᱚᱛᱚ ᱵᱟᱯᱞᱟ ᱠᱚᱨᱮ ᱜᱮ ᱵᱷᱟᱸᱰᱟᱜ ᱤᱭᱟᱹ ᱥᱚᱨᱤ ᱡᱚᱛᱚ ᱵᱟᱯᱞᱟ ᱨᱮᱜᱮ ᱰᱤᱡᱮ ᱵᱚᱠᱥ ᱠᱚ ᱵᱟᱡᱟᱣᱮᱫ ᱠᱟᱱᱟ ᱟᱨ ᱰᱤᱡᱤ ᱵᱚᱠᱥ ᱢᱟ ᱵᱟᱡᱟᱜ ᱠᱟᱱ ᱜᱮ ᱫᱚᱥᱟᱨ ᱫᱚᱥᱟᱨ ᱠᱟᱛᱷᱟ ᱦᱩᱭᱱᱟ ᱵᱮᱝᱠ ᱯᱟᱨᱰ ᱠᱚ ᱵᱟᱡᱟᱜ ᱠᱟᱱᱟ ᱟᱵᱚ ᱪᱮᱫ ᱵᱚᱱ ᱢᱚᱱᱮᱭᱟ ᱱᱚᱣᱟ ᱫᱚ ᱠᱤ ᱢᱤᱫᱴᱮᱱ ᱥᱟᱱᱛᱟᱲ ᱥᱚᱢᱟᱡᱽ ᱨᱮᱭᱟᱜ ᱥᱟᱹᱨᱤᱭᱟᱜ ᱟᱨ ᱠᱟᱱ ᱜᱮᱭᱟ ᱥᱮ ᱚᱠᱟ ᱞᱮᱠᱟ ᱱᱤᱛᱚᱜ ᱧᱮᱞᱚᱜ ᱠᱟᱱᱟ ᱟᱛᱳ ᱯᱟᱲᱟ ᱠᱚᱨᱮ ᱦᱚᱸ ᱡᱟᱦᱟᱸ ᱟᱵᱚ ᱥᱚᱢᱟᱡᱽ ᱨᱮᱵᱚᱱ ᱵᱮᱵᱚᱦᱟᱨᱫᱟ ᱛᱩᱢᱫᱟᱜ ᱴᱟᱢᱟᱠ ᱱᱚᱣᱟ ᱠᱚᱫᱚ ᱦᱟᱸᱜ ᱟᱫ ᱤᱫᱤᱜ ᱠᱟᱱᱟ ᱟᱥᱛᱮ ᱟᱥᱛᱮ ᱛᱮ ᱪᱮᱫᱟᱜ ᱵᱟᱝ ᱟᱫᱚᱜ-ᱟ ᱟᱵᱚ ᱵᱚᱱ ᱞᱟᱦᱟ ᱟᱠᱟᱫᱟ ᱰᱤᱡᱤ ᱵᱚᱠᱥ ᱵᱮᱝᱠ ᱯᱟᱨᱰ ᱱᱚᱣᱟ ᱠᱚᱛᱮ ᱜᱮ ᱵᱟᱡᱱᱟ ᱛᱟᱨᱢᱟᱱᱮ ᱟᱵᱚ ᱫᱚ ᱪᱮᱫ ᱟᱵᱚ ᱫᱚ ᱢᱤᱫᱴᱮᱱ ᱱᱚᱣᱟ ᱱᱚᱣᱟ ᱫᱤᱥᱚᱢ ᱨᱮᱱ ᱵᱷᱮᱜᱟᱨ ᱡᱟᱹᱛ ᱠᱟᱱᱟ ᱵᱚᱱ ᱵᱷᱮᱜᱟᱨ ᱡᱟᱹᱛ ᱠᱷᱟᱡ ᱟᱵᱚᱣᱟᱜ ᱵᱷᱮᱜᱟᱨ ᱠᱟᱞᱪᱟᱨ ᱠᱟᱱ ᱛᱟᱵᱚᱱᱟ ᱢᱟᱱᱮ ᱟᱵᱚᱣᱟᱜ ᱡᱚᱛᱚ ᱥᱟᱢᱟᱱ ᱟᱯᱱᱟᱨᱟᱜ ᱪᱮᱫ ᱞᱮᱠᱟ ᱠᱟᱱ ᱛᱟᱢᱟ ᱚᱱᱟ ᱟᱢᱟᱜ ᱧᱮᱞ ᱵᱟᱫᱫᱷᱚ ᱛᱨᱟ ᱵᱟᱱᱟᱢ ᱠᱟᱸᱥᱟ ᱠᱚᱨᱛᱟᱞ ᱛᱩᱢᱫᱟᱜ ᱴᱟᱢᱟᱠ ᱰᱷᱚᱞ ᱢᱮᱱᱟᱜ ᱟᱠᱟᱫ ᱛᱟᱵᱚᱱᱟ ᱛᱩᱨᱭᱟᱹ ᱢᱮᱱᱟᱜ ᱟᱠᱟᱫ ᱛᱟᱵᱚᱱᱟ ᱱᱚᱝᱠᱟ ᱯᱟᱥᱮᱡ ᱟᱭᱢᱟ ᱟᱭᱢᱟ ᱜᱟᱱ ᱢᱮᱱᱟᱜ-ᱟ ᱤᱱᱟᱹᱜ ᱫᱚ ᱵᱟᱹᱞᱤᱧ ᱧᱮᱞ ᱪᱟᱵᱟᱣ ᱟᱠᱟᱜ-ᱟ ᱚᱵᱚᱥᱥᱳᱭ ᱮᱱᱦᱚᱸ ᱢᱮᱱᱟᱜ ᱠᱟᱫᱟ ᱨᱚᱲ ᱵᱟᱲᱟ ᱟᱸᱡᱚᱢ ᱦᱩᱭ ᱟᱠᱟᱱᱟ ᱟᱛᱚ ᱯᱟᱲᱟ ᱨᱮ ᱛᱚ ᱱᱚᱸᱜ-ᱚᱱᱟ ᱠᱚ ᱟᱵᱚ ᱵᱟᱵᱚ ᱵᱮᱵᱚᱦᱟᱨᱮᱫᱟ ᱡᱟᱹᱥᱛᱤ ᱠᱟᱭ ᱰᱤᱡᱮ ᱵᱚᱠᱥ ᱵᱮᱝᱠ ᱯᱟᱨᱴ ᱱᱚᱣᱟ ᱠᱚᱜᱮ ᱮᱱᱛᱮ ᱠᱷᱟᱱ ᱟᱹᱞᱤᱧ ᱢᱚᱱᱮᱭᱟ ᱠᱤᱪᱷᱩ ᱵᱟᱝ ᱠᱤᱪᱷᱩ ᱠᱤᱪᱷᱩ ᱵᱟᱹᱲᱤᱡ ᱫᱚ ᱢᱮᱱᱟᱭ ᱜᱮᱭᱟ ᱫᱚᱥᱨᱟ ᱠᱟᱛᱷᱟ ᱦᱩᱭᱱᱟ ᱵᱟᱯᱞᱟ ᱡᱟᱦᱟᱸ ᱵᱚᱱ ᱵᱟᱯᱞᱟᱜ-ᱟ ᱡᱟᱦᱟᱸᱭ ᱠᱟᱱᱟᱠᱤᱱ ᱵᱟᱹᱦᱩ ᱠᱩᱲᱤ ᱵᱟᱹᱦᱩ ᱠᱚᱲᱟ ᱱᱩᱠᱤᱱ ᱫᱚ ᱟᱵᱚ ᱪᱮᱫ ᱨᱮᱵᱚᱱ ᱫᱩᱲᱩᱵᱮᱫ ᱠᱚᱣᱟ ᱱᱤᱛᱚᱜ
ᱥᱮᱫ
ᱱᱚᱣᱟ ᱤᱭᱟᱹᱨᱮ ᱡᱟᱦᱟᱸᱫ ᱫᱚ ᱱᱚᱣᱟ ᱫᱚᱠᱟᱱ ᱨᱮ ᱫᱚᱠᱟᱱ ᱨᱮ ᱦᱳᱭ ᱦᱳᱭ ᱦᱳᱭ ᱡᱟᱦᱟᱸ ᱞᱮᱠᱟ ᱵᱟᱡᱟᱨ ᱠᱚᱨᱮ ᱚᱱᱟ ᱪᱮᱫ ᱠᱚᱠᱚ ᱢᱮᱛᱟᱜ-ᱟ ᱚᱱᱟ ᱫᱚ ᱵᱟᱹᱧ ᱵᱟᱲᱟᱭᱟ ᱪᱮᱫ ᱠᱚ ᱧᱩᱛᱩᱢ ᱠᱟᱣᱫᱟ ᱢᱟᱱᱮ ᱢᱤᱫᱴᱮᱱ ᱨᱟᱡᱽ ᱨᱟᱡᱟ ᱯᱨᱚᱡᱟ ᱨᱮᱱ ᱵᱮᱴᱟ ᱵᱮᱴᱤ ᱞᱮᱠᱟ ᱱᱚᱝᱠᱟ ᱡᱟᱦᱟᱸ ᱠᱚ ᱫᱩᱲᱩᱵ-ᱟ ᱱᱚᱝᱠᱟ ᱵᱚᱱ ᱫᱩᱲᱩᱵ ᱮᱫ ᱠᱚ ᱥᱮ ᱵᱟᱝ ᱛᱚᱵᱮ ᱠᱷᱟᱱ ᱟᱵᱚ ᱱᱚᱰᱮ ᱵᱷᱮᱜᱟᱨ ᱵᱚᱱ ᱟᱹᱜᱩᱣᱠᱟᱜ-ᱟ ᱥᱮ ᱵᱟᱝ ᱱᱚᱰᱮ ᱥᱚᱢᱚᱥᱥᱟ ᱦᱮᱡ ᱟᱠᱟᱱᱟ ᱥᱮ ᱵᱟᱝ ᱱᱤᱥᱪᱚᱭ ᱦᱮᱡ ᱟᱠᱟᱱᱟ ᱥᱮ ᱵᱟᱝ ᱦᱮᱸᱛᱚ ᱛᱟᱯᱚᱨ ᱞᱟᱦᱟ ᱛᱮᱫᱚ ᱪᱮᱫ ᱠᱚ ᱫᱩᱲᱩᱵᱮᱫ ᱠᱟᱱ ᱛᱟᱦᱮᱱᱟ ᱱᱚᱣᱟ ᱯᱟᱹᱴᱭᱟᱹ ᱨᱮ ᱯᱟᱹᱴᱭᱟᱹ ᱥᱟᱶ ᱟᱵᱚᱣᱟᱜ ᱥᱚᱢᱟᱡᱽ ᱡᱮ ᱛᱤᱱᱟᱹᱜ ᱥᱟᱹᱜᱟᱹᱭ ᱢᱮᱱᱟᱜ ᱱᱚᱣᱟ ᱫᱚ ᱟᱹᱰᱤ ᱠᱚᱢ ᱦᱚᱲ ᱜᱮᱵᱚᱱ ᱵᱟᱰᱟᱭᱟ ᱦᱮᱸ ᱥᱮ ᱵᱟᱝ ᱦᱳᱭ ᱡᱟᱦᱟᱸᱭ ᱡᱩᱫᱤ ᱛᱤᱦᱤᱧ ᱜᱟᱯᱟ ᱵᱟᱯᱞᱟᱨᱮ ᱡᱩᱫᱤ ᱡᱟᱦᱟᱸᱭ ᱯᱟᱹᱴᱭᱟ ᱨᱮ ᱫᱩᱲᱩᱵᱼᱟ ᱵᱟᱹᱦᱩ ᱠᱩᱲᱤ ᱥᱮ ᱵᱟᱹᱦᱩᱡ ᱡᱟᱶᱟᱭ ᱠᱚᱲᱟ ᱮᱱᱠᱷᱟᱱ ᱦᱚᱲ ᱠᱚ ᱢᱟᱱᱮ ᱱᱩᱠᱩ ᱫᱚ ᱟᱹᱰᱤ ᱚᱵᱷᱟᱵᱽ ᱜᱮᱭᱟ ᱠᱚ ᱴᱟᱠᱟ ᱯᱚᱭᱥᱟ ᱵᱟᱹᱱᱩᱜ ᱛᱟᱠᱚᱣᱟ ᱱᱚᱠᱟ ᱢᱚᱱᱮ ᱠᱟᱛᱮᱫ ᱠᱚ ᱢᱚᱱᱮᱭᱟ ᱵᱟᱠᱚ ᱢᱚᱱᱮᱭᱟ ᱡᱮ ᱥᱚᱢᱟᱡᱽ ᱟᱵᱚᱣᱟᱜ ᱨᱟᱹᱯᱩᱫ ᱤᱫᱤᱜ ᱠᱟᱱᱟ ᱱᱚᱣᱟ ᱫᱚ ᱵᱟᱠᱚ ᱢᱚᱱᱮᱭᱟ ᱱᱚᱝᱠᱟ ᱢᱮᱱ ᱠᱟᱛᱷᱟ ᱟᱨ ᱡᱟᱦᱟᱸ ᱟᱵᱚ ᱡᱚᱢᱼ ᱡᱚᱢᱼ ᱧᱩ ᱨᱮᱭᱟᱜ ᱠᱟᱛᱷᱟ ᱵᱚᱱ ᱢᱮᱱ ᱞᱮᱠᱷᱟᱜ ᱞᱟᱦᱟ ᱫᱚ ᱯᱟᱛᱲᱟ ᱨᱮᱵᱚᱱ ᱡᱚᱢᱮᱫ ᱠᱟᱱ ᱛᱟᱦᱮᱸ ᱠᱟᱱᱟ ᱥᱟᱨᱡᱚᱢ ᱯᱟᱛᱲᱟ ᱠᱟᱭᱨᱟ ᱥᱟᱠᱟᱢ ᱠᱟᱭᱨᱟ ᱫᱟᱨᱮ ᱨᱮ ᱤᱭᱟᱹ ᱵᱮᱱᱟᱣ ᱠᱟᱛᱮᱫ ᱱᱚᱣᱟ ᱢᱤᱫᱴᱮᱱ ᱱᱮᱪᱟᱨᱮᱞ ᱵᱚᱥᱛᱩ ᱠᱟᱱᱟ᱾ ᱟᱵᱚ ᱥᱚᱢᱟᱡᱽ ᱥᱟᱶᱛᱮ ᱡᱚᱲᱤᱛᱛᱚ ᱢᱮᱱᱟᱜ ᱟᱠᱟᱫᱟ᱾ ᱛᱚ ᱱᱤᱛᱚᱜ ᱱᱚᱣᱟ ᱠᱚ ᱢᱟᱱᱮ ᱵᱟᱫᱞᱟᱣ ᱧᱮᱞᱚᱜ ᱠᱟᱱᱟ ᱥᱮ ᱵᱟᱝ ᱱᱚᱣᱟ ᱠᱚ ᱤᱫᱤ ᱠᱟᱛᱮ ᱟᱵᱮᱱ
ᱦᱳᱭ ᱮᱠᱫᱚᱢ ᱮᱠᱫᱚᱢ ᱦᱳᱭ ᱦᱳᱭ ᱞᱟᱹᱭ ᱞᱮᱜᱮᱞᱤᱧ ᱦᱮᱸ ᱚᱱᱮ ᱟᱢ ᱡᱟᱦᱟᱸ ᱞᱮᱠᱟᱢ ᱞᱟᱹᱭ ᱠᱮᱫ ᱥᱮ ᱠᱟᱭᱨᱟ ᱥᱟᱠᱟᱢ ᱥᱮ ᱚᱱᱟ ᱤᱭᱟᱹᱨᱮ
ᱦᱳᱭ
ᱚᱱᱟ ᱥᱟᱨᱡᱚᱢ ᱥᱟᱠᱟᱢ ᱨᱮᱵᱚ ᱡᱚᱢᱮᱫ ᱛᱟᱦᱮᱱᱟ ᱥᱮ ᱟᱵᱚ ᱫᱚ ᱞᱟᱦᱟ ᱛᱮᱫᱚ ᱟᱨ ᱱᱮᱛᱟᱨ ᱫᱚ ᱱᱮᱛᱟᱨ ᱫᱚ ᱧᱮᱞ ᱢᱮ ᱵᱟᱯᱞᱟ ᱠᱚᱨᱮ ᱵᱷᱚᱡᱽ ᱡᱚᱢ ᱚᱠᱛᱚ ᱚᱠᱛᱚ ᱨᱮ ᱚᱱᱟ ᱥᱟᱫᱟ ᱥᱟᱫᱟ ᱡᱟᱦᱟᱸ ᱚᱱᱟ ᱥᱟᱠᱟᱢ ᱧᱟᱢᱚᱜ ᱜᱮᱭᱟ ᱫᱚᱠᱟᱱ ᱠᱷᱚᱱ ᱠᱤᱨᱤᱧ ᱠᱟᱛᱮᱜ ᱚᱱᱟ ᱚᱱᱟ ᱚᱱᱠᱟᱱᱟᱜ ᱯᱟᱛᱲᱟ ᱨᱮᱵᱚ ᱡᱚᱢ ᱮᱫᱟ ᱾ ᱪᱮᱫᱟᱜ ᱵᱟᱝᱢᱟ ᱵᱟᱝᱢᱟ ᱫᱤᱠᱩ ᱯᱩᱥᱤ ᱦᱮᱸ ᱦᱮᱸ ᱯᱞᱟᱥ ᱴᱤᱠ ᱮᱠᱫᱚᱢ ᱠᱮᱢᱤᱠᱮᱞ ᱵᱚᱥᱛᱩ ᱯᱞᱟᱥᱴᱤᱠ ᱪᱮᱫᱟᱜ ᱵᱟᱝᱢᱟ ᱪᱚᱫ ᱱᱤᱭᱟᱹ ᱞᱟᱹᱜᱤᱫ ᱡᱟᱛᱮ ᱵᱚᱞᱮ ᱡᱟᱦᱟᱸᱭ ᱦᱚᱲ ᱠᱚ ᱦᱤᱡᱩᱜ ᱠᱟᱱᱟ ᱵᱟᱨᱦᱮ ᱠᱷᱚᱱ ᱡᱚᱢ ᱤᱫᱤᱭ ᱫᱟᱠᱚ ᱩᱱᱠᱩ ᱡᱮᱱᱚ ᱟᱞᱮ ᱠᱚ ᱧᱩᱛᱩᱢ ᱞᱮᱢᱟ ᱡᱮ ᱦᱮᱸ ᱱᱩᱱᱟᱹᱜ ᱠᱚ ᱡᱚᱢ ᱦᱚᱪᱚᱧᱟᱹᱱᱟ ᱱᱩᱱᱟᱹᱜ ᱵᱷᱟᱹᱜᱤ ᱛᱟᱦᱮᱸ ᱠᱟᱱᱟ ᱱᱩᱱᱟᱹᱜ ᱢᱟᱱᱮ ᱱᱟᱱᱟ ᱦᱩᱱᱟᱹᱨ ᱡᱮᱱᱚ ᱩᱱᱠᱩ ᱠᱚ ᱤᱭᱟᱹ ᱠᱚᱢᱟ ᱧᱩᱛᱩᱢ ᱠᱚᱢᱟ ᱡᱮ ᱟᱹᱰᱤ ᱵᱷᱟᱹᱜᱤ ᱠᱚ ᱡᱚᱢ ᱦᱚᱪᱚᱤᱧᱟ ᱥᱮ ᱦᱟᱱᱠᱟ ᱟᱭᱢᱟ ᱡᱟᱭᱜᱟ ᱨᱮᱱ ᱮᱠᱫᱚᱢ ᱤᱧ ᱫᱩᱧ ᱢᱮᱱᱟ ᱡᱮ ᱱᱤᱡᱮᱨᱟᱜ ᱡᱟᱦᱟᱸ ᱟᱢᱟᱜ ᱤᱭᱟᱹ ᱠᱟᱱ ᱛᱟᱢᱟ ᱟᱹᱲᱤ ᱠᱟᱱ ᱛᱟᱢᱟ ᱟᱢ ᱫᱚ ᱱᱤᱡᱮᱨᱟᱜ ᱟᱹᱲᱤ ᱛᱮᱜᱮ ᱡᱚᱛᱚ ᱠᱤᱪᱷᱩ ᱠᱚᱨᱟᱣ ᱢᱮ ᱮᱴᱟᱜ ᱟᱨᱤ ᱫᱚ ᱮᱴᱟᱜ ᱦᱚᱲᱟᱜ ᱧᱮᱞ ᱛᱮᱫᱚ ᱡᱮᱨᱟᱜ ᱟᱹᱨᱤ ᱫᱚ ᱪᱟ ᱮᱢ ᱢᱟᱱᱮ ᱜᱤᱰᱤᱟᱜ ᱠᱟᱱᱟ ᱦᱤᱨᱠᱷᱟᱹ ᱜᱤᱰᱤᱭᱟᱜ ᱠᱟᱱᱟ ᱵᱟᱝ ᱥᱮ
ᱟᱹᱰᱤ ᱛᱮᱫ ᱴᱷᱤᱠ ᱴᱷᱤᱠ ᱦᱚᱭ
ᱛᱚ ᱚᱱᱟ ᱡᱟᱦᱟᱸᱢ ᱞᱟᱹᱭ ᱠᱮᱫᱮᱜ ᱟᱢ ᱯᱟᱹᱴᱭᱟᱹ ᱮᱠᱫᱚᱢ ᱚᱱᱟ ᱫᱚ ᱟᱹᱰᱤ ᱫᱟᱢᱟᱱᱟᱱᱟᱜ ᱠᱟᱛᱷᱟᱢ ᱞᱟᱹᱭ ᱟᱠᱟᱫᱟ᱾ ᱛᱟᱨᱯᱚᱨ ᱱᱤᱛᱟᱨᱟᱜ ᱚᱱᱮᱠ ᱡᱟᱭᱜᱟᱨᱮ ᱚᱱᱠᱟ ᱧᱮᱞᱚᱜ ᱠᱟᱱ ᱜᱮᱭᱟ ᱡᱮ ᱯᱟᱹᱴᱭᱟ ᱵᱟᱫ ᱠᱟᱛᱮᱜ ᱡᱟᱦᱟᱸ ᱚᱱᱮ ᱢᱟᱫᱩᱨ ᱧᱟᱢᱚᱜ ᱜᱮᱭᱟ ᱥᱮ ᱵᱟᱡᱟᱨ ᱨᱮ ᱠᱤᱨᱤᱧ ᱛᱮ ᱚᱱᱮ ᱚᱱᱠᱟᱱᱟᱜ ᱢᱟᱫᱷᱩᱨ ᱨᱮᱦᱚᱸᱠᱚ ᱫᱩᱲᱩᱵ ᱮᱫ ᱠᱚᱣᱟ ᱟᱫᱚ ᱤᱧᱫᱩᱧ ᱢᱮᱱᱟ ᱡᱮ ᱡᱚᱠᱷᱚᱱ ᱟᱢᱟᱜ ᱯᱟᱹᱴᱭᱟ. ᱜᱮ ᱠᱟᱱ ᱛᱟᱢᱟ ᱟᱹᱨᱤ ᱦᱳᱭᱥᱮ ᱛᱚ ᱟᱢ ᱫᱚ ᱯᱟᱹᱴᱭᱟ ᱫᱚ ᱵᱟᱢ ᱵᱟᱯᱞᱟ ᱞᱟᱹᱜᱤᱫ ᱫᱚ ᱢᱤᱫᱴᱮᱱ ᱱᱟᱣᱟ ᱯᱟᱹᱴᱤᱭᱟᱹ ᱤᱭᱟᱹᱭ ᱢᱮ ᱜᱟᱞᱟᱝ ᱢᱮ
ᱦᱳᱭ ᱦᱳᱭ ᱱᱤᱛᱚᱜ ᱢᱟ ᱯᱟᱹᱴᱭᱟᱹ ᱦᱚᱸ ᱧᱟᱢᱚᱜ ᱠᱟᱱ ᱜᱮᱭᱟ ᱦᱩᱸ
ᱮᱠᱫᱚᱢ ᱚᱱᱠᱟᱱᱟᱜ ᱯᱟᱹᱴᱭᱟᱹ ᱦᱚᱸ ᱠᱤᱨᱤᱧ ᱛᱮᱦᱚᱸ ᱧᱟᱢᱚᱜ ᱠᱟᱱ ᱜᱮᱭᱟ ᱟᱨ ᱵᱟᱝᱠᱷᱟᱱ ᱜᱟᱞᱟᱝ ᱢᱮᱥᱮ ᱴᱚᱞᱟ ᱯᱟᱲᱟ ᱨᱮᱱ ᱡᱟᱦᱟᱸᱭ ᱠᱚ ᱢᱮᱛᱟ ᱠᱚ ᱚᱱᱟ ᱨᱮᱱᱟᱜ ᱫᱟᱹᱭᱤᱵᱷᱟᱲ ᱮᱢᱟ ᱠᱚᱢ ᱡᱮ ᱦᱳ ᱱᱚᱣᱟ ᱜᱟᱞᱟᱝ ᱠᱟᱹᱛᱤᱧ ᱯᱮ ᱱᱤᱱᱟᱹ ᱜᱚᱱᱚᱝ ᱫᱚᱧ ᱮᱢᱟ ᱯᱮ ᱜᱮᱭᱟ ᱦᱟᱸᱜ ᱚᱵᱚᱥᱥᱳ ᱮᱢᱱᱤ ᱛᱮᱫᱚ ᱵᱟᱹᱧ ᱜᱟᱞᱟᱝ ᱦᱚᱪᱚ ᱯᱮᱭᱟ ᱵᱟᱝ ᱦᱳᱭ
ᱮᱠᱟᱞ ᱮᱠᱟᱞ ᱮᱠᱟᱞ
ᱢᱮ ᱢᱮᱛᱟ ᱠᱟᱛᱮᱫ ᱚᱱᱟ ᱯᱟᱹᱴᱭᱟᱹ ᱟᱛ ᱜᱮ ᱟᱢᱟᱜ ᱡᱚᱛᱚ ᱟᱲᱤ ᱠᱚᱫᱚ ᱠᱚᱨᱟᱣᱛᱟᱢ ᱦᱳᱭᱥᱮ ᱾
ᱴᱷᱤᱠ ᱟᱫᱚ ᱚᱠᱛᱚ ᱠᱚᱦᱟᱼ ᱟᱫᱚ ᱚᱠᱛᱚ ᱠᱚᱦᱚᱸ ᱠᱟᱹᱴᱤᱡ ᱤᱫᱤᱭᱮᱫ ᱠᱟᱱ ᱛᱟᱞᱟᱝ ᱛᱷᱚᱲᱟ ᱞᱟᱝ ᱟᱨ ᱢᱩᱪᱟᱹᱫ ᱞᱮᱠᱷᱟᱡ ᱵᱮᱪ ᱦᱩᱭ ᱠᱚᱜᱼᱟ
ᱦᱳᱭ ᱦᱳᱭ ᱦᱳᱭ ᱦᱳᱭ ᱢᱟ ᱛᱟᱦᱚᱞᱮ ᱱᱚᱝᱠᱟ ᱜᱮᱞᱟᱝ ᱚᱪᱚᱜ ᱠᱟᱜ ᱜᱮ ᱚᱠᱛᱚ ᱦᱚᱸ ᱦᱩᱭᱤᱫᱮ ᱚᱱᱟ ᱦᱮᱭ